ᱦᱮᱞᱳ, ᱦᱮᱞᱳ ᱾
ᱟᱡᱚᱢ ᱧᱟᱢᱚᱻ
ᱟᱻ ᱟᱸᱡᱚᱢᱚᱜ ᱠᱟᱱ ᱜᱮᱭᱟ, ᱢᱮᱱᱠᱷᱟᱱ ᱟᱵᱮᱱᱟ ᱨᱚᱲ ᱛᱷᱚᱲᱟ, ᱤᱭᱟᱹᱻᱻ ᱦᱮᱰᱯᱷᱳᱱ ᱵᱮᱱ ᱞᱟᱜᱟᱣ ᱟᱠᱟᱼᱟ ᱥᱮ ᱪᱮᱫ? ᱵᱟᱠᱷᱟᱡ ᱫᱚ ᱦᱮᱰᱯᱷᱳᱱ ᱫᱚ ᱞᱟᱲᱟᱭ ᱵᱮᱱ ᱾
ᱟᱹᱰᱤ ᱵᱟᱹᱭ ᱵᱟᱹᱭᱛᱮ ᱨᱚᱲ ᱟᱸᱡᱚᱢᱚᱜ ᱠᱟᱱ ᱛᱟᱹᱵᱤᱱᱟ ᱴᱟᱣᱟᱨ ᱯᱟᱥᱮᱫ ᱛᱷᱚᱲᱟ ᱜᱟᱱᱮ ᱠᱟᱴᱟᱣᱮᱫ ᱠᱟᱱᱟ᱾
ᱟ ᱱᱤᱛᱚᱜ ᱴᱷᱤᱠ ᱜᱮ ᱟᱡᱚᱢᱚᱜ ᱠᱟᱱᱟ?
ᱦᱮᱸ ᱱᱤᱛᱚᱜ ᱫᱚ ᱠᱞᱤᱭᱟᱨ ᱟᱸᱡᱚᱢᱚᱜ ᱠᱟᱱ ᱛᱟᱹᱵᱤᱱᱟ, ᱛᱟᱨᱛᱟᱨ ᱦᱮᱰᱯᱷᱳᱱ ᱵᱮᱱ ᱤᱭᱩᱡᱮᱫ ᱠᱟᱱᱟ ᱥᱮ ᱪᱮᱫ?
ᱦᱮᱸ ᱦᱮᱸ, ᱦᱚᱸ ᱟᱫᱚ ᱯᱳᱭᱞᱳ ᱵᱟᱨᱞᱤᱧ ᱤᱭᱩᱡ ᱠᱮᱫᱟ ᱛᱚ ᱦᱟᱸᱜ ᱦᱮᱰᱯᱷᱳᱱ ᱛᱮ ᱵᱟᱹᱞᱤᱧ ᱨᱚᱲ ᱵᱟᱲᱟ ᱠᱟᱫᱟ ᱛᱚ ᱚᱱᱟ ᱠᱷᱟᱹᱛᱤᱨ ᱵᱟᱹᱞᱤᱧ ᱵᱩᱡ ᱫᱟᱲᱮᱜ ᱠᱟᱱᱟ ᱪᱮᱫᱠᱟ ᱨᱚᱲ ᱟᱸᱡᱚᱢᱚᱜᱟ ᱥᱮ ᱵᱟᱝ?
ᱚ, ᱛᱟᱦᱚᱞᱮ ᱦᱮᱰᱯᱷᱳᱱ ᱫᱚ ᱰᱤᱥᱠᱟᱱᱮᱠᱴ ᱠᱟᱜ ᱵᱮᱱ᱾
ᱠᱟᱛᱮ ᱜᱤᱞᱤᱥ ᱨᱚᱲ ᱟᱵᱤᱱ ᱠᱟᱱᱟ᱾
ᱦᱮᱞᱳ,
ᱟᱜ ᱵᱟᱹᱵᱤᱱ ᱟᱡᱚᱢ ᱧᱟᱢ ᱮᱫ ᱛᱮ?
ᱦᱳᱭ ᱟᱸᱡᱚᱢᱚᱜ ᱠᱟᱱ ᱜᱮᱭᱟ ᱟᱫᱚ ᱢᱟᱭᱤᱠ ᱥᱮᱫ ᱱᱟᱸᱜ ᱢᱳᱵᱟᱭᱤᱞ ᱢᱚᱪᱟ ᱥᱩᱨ ᱥᱮᱫ ᱨᱮᱜᱮ ᱦᱟᱸᱜ ᱢᱳᱵᱟᱭᱤᱞ ᱥᱩᱨ ᱥᱮ ᱨᱮᱜᱮ ᱨᱚᱲ ᱵᱮᱱ ᱦᱟᱸᱜ ᱟᱨ ᱟᱸᱡᱚᱢ ᱜᱷᱟᱹᱲᱤᱡ ᱫᱚ ᱦᱟᱸ ᱞᱩᱛᱩᱨ ᱥᱮᱫ ᱴᱤᱠᱟᱨ ᱵᱮᱱ᱾ ᱚᱱᱟ ᱛᱮᱫᱚ ᱪᱤᱠᱟᱹᱼᱟ ᱵᱚᱞᱮ ᱱᱟᱦᱟᱜ ᱟᱞᱤᱧ ᱡᱟᱦᱟᱸ ᱞᱤᱧ ᱨᱚᱲᱟ ᱵᱚᱞᱮ ᱟᱫᱚ ᱚᱱᱟ, ᱯᱳᱥᱴ ᱵᱮᱱ ᱟᱸᱡᱚᱢᱟ ᱵᱚᱞᱮ ᱟᱨ ᱟᱵᱮᱱ ᱡᱟᱦᱟᱸᱴᱟᱜ ᱵᱮᱱ ᱨᱚᱲᱟ ᱱᱟᱜ ᱤᱱᱟᱹ ᱠᱷᱟᱱ ᱠᱞᱤᱭᱟᱨ ᱟᱸᱡᱚᱢᱚᱜ ᱛᱟᱵᱮᱱᱟ ᱱᱚᱸᱰᱮ ᱟᱞᱤᱧᱴᱷᱮᱱ ᱦᱩᱭᱱᱟ᱾
ᱟᱹᱵᱤᱱ ᱠᱤ ᱱᱤᱛᱚᱜ ᱵᱟᱹᱵᱤᱱ ᱟᱸᱡᱚᱢᱮᱫ ᱛᱮ?
ᱦᱳᱭ ᱱᱤᱛᱚᱜ ᱫᱚᱞᱤᱧ ᱟᱸᱡᱚᱢᱮᱫ ᱠᱟᱱ ᱜᱮᱭᱟ ᱠᱞᱤᱭᱟᱨ ᱜᱮ᱾ ᱴᱷᱤᱠ ᱴᱷᱤᱠ ᱧᱚᱜ ᱜᱮᱵᱮᱱ ᱨᱚᱲᱮᱫ ᱠᱟᱱᱟ ᱚᱱᱟᱛᱮ᱾
ᱛᱟᱦᱚᱞᱮ ᱟᱯᱮᱥᱮᱫ ᱫᱚ ᱫᱟᱜ ᱡᱟᱹᱯᱩᱫ ᱠᱚᱫᱚ ᱪᱮᱫ ᱞᱮᱠᱟ ᱱᱟᱦᱟᱜ ᱢᱮᱱᱟᱜᱼᱟ ᱱᱤᱛᱚᱜ ᱫᱚ ᱡᱟᱹᱲᱤᱭᱮᱫ ᱠᱟᱱᱟᱭ ᱥᱮ ᱵᱟᱝ?
ᱟᱸ ᱵᱟᱝ ᱜᱮ ᱟᱞᱮ ᱥᱮᱫ ᱫᱚ ᱵᱟᱭ ᱫᱟᱜ ᱵᱟᱲᱟᱭ ᱫᱟᱭ ᱨᱤᱢᱤᱞ ᱜᱮ ᱨᱤᱢᱤᱞ ᱫᱟᱭ᱾ ᱫᱟᱜ ᱫᱚ ᱮᱴᱟᱜ ᱥᱮᱱ ᱚᱴᱟᱝ ᱜᱤᱰᱤ ᱠᱟᱜ ᱠᱟᱱᱟᱭ᱾
ᱚᱻ ᱛᱟᱦᱚᱞᱮ ᱪᱟᱥ ᱠᱟᱹᱢᱤ ᱠᱚᱫᱚ ᱱᱟᱦᱟᱜ ᱪᱮᱫ ᱞᱮᱠᱟ ᱮᱛᱚᱦᱚᱵ ᱮᱱᱟ ᱥᱮ ᱟᱹᱣᱨᱤᱭᱟᱜᱼᱟ?
ᱟᱣᱨᱤᱭᱟ ᱛᱚᱞᱟ ᱠᱚᱜᱮ ᱟᱹᱣᱨᱤ ᱦᱟᱨᱟᱜᱼᱟ᱾ ᱚᱱᱟ ᱠᱷᱟᱛᱤᱨ᱾
ᱚᱻ ᱛᱚᱞᱟ, ᱛᱚᱞᱟ ᱠᱚᱜᱮ ᱟᱹᱣᱨᱤ ᱦᱟᱨᱟ-ᱟ ᱟᱞᱮ ᱯᱟᱦᱴᱟ ᱥᱮᱫ ᱫᱚ ᱱᱟᱦᱟᱜ ᱱᱚᱜᱼᱚᱭ ᱛᱚᱞᱟ ᱠᱚᱫᱚ ᱱᱟᱦᱟᱜ ᱱᱚᱜᱼᱚᱭ ᱦᱟᱨᱟᱭ ᱵᱟᱲᱟᱭᱮᱱᱟ ᱱᱤᱛᱚᱜ ᱫᱚ᱾ ᱟᱫᱚ ᱢᱤᱫ ᱵᱟᱨ ᱠᱚᱫᱚ ᱠᱚ ᱨᱚᱦᱚᱭ ᱠᱚᱠᱚ ᱮᱛᱚᱦᱚᱵ ᱮᱱᱟ ᱟᱹᱛᱩᱳ ᱫᱤᱥᱚᱢ ᱨᱮᱫᱚ᱾ ᱱᱟᱦᱟᱜ ᱟᱫᱚ, ᱟᱞᱮᱭᱟᱜ ᱦᱚᱸ ᱱᱟᱦᱟᱜ ᱚᱱᱠᱟ ᱜᱮ ᱦᱩᱭᱩᱜ ᱠᱟᱱᱟ ᱱᱤᱛᱚᱜ ᱫᱚ ᱦᱟᱸᱜ ᱡᱮ ᱫᱟᱜ ᱮ ᱡᱟᱹᱲᱤ ᱞᱮᱠᱷᱟᱱ ᱱᱟᱦᱟᱜ ᱟᱫᱚ ᱦᱟᱸᱜ ᱪᱟᱞᱟᱜ ᱦᱩᱭᱩᱜᱼᱟ ᱟᱛᱳ ᱥᱮᱫ ᱜᱮ ᱱᱟᱦᱟᱜ ᱟᱫᱚ᱾ ᱠᱟᱹᱢᱤ ᱪᱟᱥ ᱠᱟᱹᱢᱤ ᱠᱚ ᱱᱟᱦᱟᱜ ᱛᱷᱚᱲᱟ ᱜᱚᱲᱚ ᱦᱩᱭᱩᱜᱼᱟ ᱟᱫᱚ, ᱪᱟᱥ ᱫᱤᱱ ᱫᱚ ᱱᱟᱦᱟᱜ ᱟᱹᱰᱤ ᱨᱟᱹᱥᱠᱟᱹᱼᱟ ᱠᱷᱮᱛ ᱠᱚᱨᱮ ᱠᱟᱹᱢᱤ ᱱᱟᱦᱟᱜ ᱛᱚ ᱟᱫᱚ ᱚᱱᱟ ᱤᱭᱟᱹᱛᱮ᱾
ᱦᱩᱸ ᱦᱩᱸ ᱦᱩᱸ, ᱟᱹᱵᱤᱱ ᱫᱚ ᱚᱠᱟ ᱠᱷᱚᱱᱟᱜ ᱵᱤᱱ ᱞᱟᱹᱭᱮᱫ ᱛᱮ?
ᱚ, ᱟᱹᱞᱤᱧ ᱫᱚ ᱱᱟᱦᱟᱜ ᱱᱚᱛᱮᱥ, ᱡᱷᱟᱲᱠᱷᱚᱸᱰ ᱥᱮᱞᱤᱧ ᱠᱷᱚᱭ ᱞᱤᱧ ᱢᱮᱱᱮᱫ ᱠᱟᱱᱟ ᱟᱵᱮᱱ ᱫᱚ?
ᱚᱠᱟ ᱠᱷᱚᱱ?
ᱡᱷᱟᱲᱠᱷᱟᱸᱰ ᱡᱷᱟᱲᱠᱷᱚᱱᱰ᱾
ᱟᱪᱪᱷᱟ ᱟᱪᱪᱷᱟ ᱟᱪᱷᱟ, ᱟᱹᱞᱤᱧ ᱫᱚ ᱵᱮᱝᱜᱚᱞ ᱠᱷᱚᱱ ᱜᱮ᱾
ᱟᱪᱪᱷᱟ ᱵᱮᱝᱜᱚᱞ, ᱵᱮᱝᱜᱚᱞ ᱫᱚ ᱱᱚᱛᱮ ᱟᱠᱟ ᱥᱮᱫ ᱚᱠᱟ ᱯᱟᱦᱟᱴᱟ᱾
ᱦᱟᱱᱛᱮ ᱢᱮᱫᱽᱱᱤᱯᱩᱨ ᱵᱮᱱ ᱟᱸᱡᱚᱢ ᱠᱟᱫᱟ᱾
ᱦᱳᱭ ᱢᱮᱫᱽᱱᱤ, ᱩᱱᱟᱹᱜ ᱡᱷᱟᱹᱞ ᱫᱚ ᱵᱟᱹᱞᱤᱧ ᱟᱸᱡᱚᱢ ᱱᱚᱣᱟ ᱟᱥᱟᱱᱥᱳᱞ ᱫᱩᱨᱜᱟᱯᱩᱨ ᱠᱷᱟᱲᱟᱜᱽᱯᱩᱨ ᱚᱱᱟ ᱦᱟᱹᱵᱤᱡ ᱫᱚᱞᱤᱧ ᱥᱮᱱ ᱠᱟᱱᱟ᱾
ᱦᱳᱭ ᱠᱷᱚᱲᱚᱜᱽᱯᱩᱨ ᱠᱷᱚᱲᱚᱜᱽᱯᱩᱨ ᱯᱟᱥᱮ ᱨᱮᱜᱮ ᱢᱮᱫᱽᱱᱤᱯᱩᱨ᱾
ᱟᱪᱪᱷᱟ ᱟᱪᱪᱷᱟ ᱟᱪᱪᱷᱟ, ᱢᱮᱫᱽᱱᱤᱯᱩᱨ᱾ ᱛᱷᱤᱱ ᱠᱤᱥᱠᱩ ᱱᱟᱦᱟᱜ ᱢᱤᱫᱴᱮᱱ ᱠᱟᱞᱟᱠᱟᱨ ᱢᱮᱱᱟᱭᱟ ᱚᱱᱛᱮ ᱚᱳᱭᱮᱥᱴ ᱵᱮᱝᱜᱚᱞ ᱥᱮᱡ ᱨᱮᱱ ᱠᱟᱱ ᱜᱮᱭᱟᱭ ᱡᱟᱹᱱᱤᱡ?
ᱚ, ᱟᱪᱪᱷᱟ᱾ ᱦᱟᱸ ᱵᱟᱹᱞᱤᱧ ᱩᱨᱩᱢᱤᱮ ᱠᱟᱱᱟ ᱱᱟᱦᱟᱜ ᱚᱠᱚᱭ ᱪᱚᱵᱤᱱ ᱞᱟᱹᱭᱮ ᱠᱟᱱᱟ᱾
ᱟᱪᱪᱷᱟ ᱴᱷᱤᱠ ᱜᱮᱭᱟ ᱛᱟᱦᱚᱞᱮ ᱠᱳᱭ ᱫᱤᱠᱠᱚᱛ ᱵᱟᱝ, ᱛᱟᱦᱚᱞᱮ, ᱪᱮᱫ ᱠᱚᱵᱮᱱ ᱪᱮᱠᱟ ᱵᱟᱲᱟᱭᱮᱫ ᱠᱟᱱᱟ᱾
ᱟᱨ ᱱᱤᱛᱚᱜ ᱫᱚ ᱪᱮᱫ ᱦᱚᱸ ᱵᱟᱝ ᱪᱤᱠᱠᱟ ᱦᱩᱭᱩᱜ ᱠᱟᱱᱟ ᱟᱯᱟᱛᱚᱛᱚ ᱚᱲᱟᱜ ᱨᱮᱜᱮ᱾
ᱚᱻ
ᱦᱳᱭ ᱟᱹᱵᱤᱱ ᱫᱚ?
ᱟᱹᱞᱤᱧ ᱦᱚᱸ ᱪᱮᱫ ᱠᱚᱦᱚᱸ ᱵᱟᱞᱤᱧ ᱪᱤᱠᱟᱹ ᱵᱟᱲᱟᱭᱮᱫᱟ, ᱚᱲᱟᱜ ᱠᱚᱨᱮ ᱜᱮ ᱯᱷᱤᱞᱦᱟᱞ ᱫᱚ ᱱᱤᱛᱚᱜ ᱢᱟ ᱮᱱᱛᱮᱫ ᱵᱟᱡᱟᱨ ᱥᱮᱫ ᱨᱮ ᱢᱮᱱᱟᱜ ᱞᱤᱧᱟᱹ ᱵᱟᱡᱟᱨ ᱫᱤᱥᱚᱢ ᱥᱮᱫ, ᱟᱫᱚ ᱱᱚᱣᱟ ᱚᱲᱟᱜ ᱥᱮᱫ ᱥᱮᱱᱚᱜ ᱦᱩᱭᱩᱜᱼᱟ᱾ ᱟᱹᱞᱤᱧ ᱱᱚᱛᱮ
ᱦ
ᱟᱫᱚ ᱱᱟᱦᱜ ᱪᱮᱫ ᱠᱚ ᱢᱮᱱ ᱞᱮᱠᱟ ᱱᱚᱣᱟᱼᱼ ᱮᱯ ᱨᱮᱢᱟ ᱱᱟᱦᱟᱜ ᱩᱱᱟᱹᱜ ᱞᱟᱹᱭ ᱠᱚ ᱵᱟᱝ ᱜᱟᱱᱚᱜᱼᱟ ᱟᱫᱚᱼᱼ
ᱦᱮᱸ ᱵᱟᱝ ᱟᱫᱚ ᱢᱟᱨᱟᱝ ᱢᱟᱨᱟᱝ ᱫᱤᱥᱚᱢ ᱧᱩᱛᱩᱢ ᱞᱮᱠᱷᱟᱱ ᱫᱚ ᱵᱟᱝᱼᱼ ᱜᱟᱱᱚᱜᱼᱟ ᱟᱛᱳ ᱴᱚᱞᱟ ᱠᱚᱫᱚ ᱟ ᱢᱟᱱᱮ ᱢᱟᱱᱮ ᱢᱟᱨᱟᱝ ᱢᱟᱨᱟᱝ ᱧᱩᱛᱩᱢ ᱠᱚᱫᱚ ᱞᱟᱹᱭ ᱜᱟᱱᱚᱜᱼᱟ ᱢᱮᱱᱠᱷᱟᱱ? ᱠᱟᱹᱴᱤᱡ ᱠᱟᱹᱴᱤᱡ ᱡᱟᱜ ᱡᱟᱦᱟᱸ ᱟᱵᱚ ᱟᱹᱛᱩ ᱴᱚᱞᱟ ᱠᱚᱫᱚ ᱚᱱᱟ ᱠᱚᱫᱚ ᱤᱱᱟᱹᱜ ᱫᱚ ᱤᱱᱟᱹᱜ ᱠᱤᱪᱷᱩ ᱫᱚ ᱵᱟᱝ ᱞᱟᱹᱭ ᱜᱟᱱᱚᱜᱼᱟ᱾ ᱡᱮᱢᱚᱱ ᱟᱵᱤᱱ ᱵᱤᱱ ᱞᱟᱹᱭ ᱠᱮᱫᱟ ᱡᱷᱟᱲᱠᱷᱚᱱᱰ ᱚᱱ ᱚᱱᱟ ᱠᱚᱜᱮ
ᱦᱳᱭ ᱦᱳᱭ ᱟᱞᱮ ᱦᱳᱭ ᱦᱳᱭ ᱫᱮᱣᱜᱷᱚᱨ ᱵᱮᱱ ᱟᱸᱡᱚᱢ ᱠᱟᱜᱼᱟ ᱡᱩᱫᱤ ᱵᱮᱱ ᱟᱸᱡᱚᱢ ᱠᱟᱜ
ᱫᱮᱣ ᱜᱷᱚᱲᱚᱨ ᱵᱟ ᱫᱮᱣᱜᱷᱚᱨ ᱦᱸ ᱦᱸ ᱟᱸᱡᱚᱢ ᱠᱟᱫᱟᱞᱤᱧ ᱥᱮᱱ ᱵᱟᱲᱟ ᱦᱩᱭᱞᱮᱱᱟ ᱚᱸᱰᱮ ᱦᱚᱸ ᱦᱳᱭ ᱨᱤᱥᱮᱱᱴ ᱜᱮ
ᱟᱪᱪᱷᱟ ᱟᱪᱪᱷᱟ ᱮᱭᱥᱮ ᱯᱮᱲᱟ ᱯᱮᱲᱟ ᱠᱚ ᱢᱮᱱᱟᱜ ᱠᱚᱣᱟ ᱥᱮ ᱢᱟᱱᱮ
ᱵᱟᱝᱟ ᱵᱟᱝᱼᱟ ᱫᱟᱬᱟᱱ ᱜᱮᱞᱮ ᱥᱮᱱ ᱞᱮᱱᱟ ᱫᱮᱣᱜᱷᱚᱨ
ᱟᱪᱪᱷᱟ ᱟᱪᱪᱷᱟ ᱦᱳᱭ ᱟᱞᱮᱴᱷᱮᱡ ᱫᱚ ᱱᱟᱦᱟᱜ ᱱᱚᱣᱟ ᱫᱮᱣᱜᱷᱚᱨ ᱨᱮᱫᱚ ᱱᱟᱦᱟᱜ ᱟᱹᱰᱤ ᱜᱟᱱ ᱫᱟᱬᱟᱱᱼᱼ ᱯᱞᱮᱥ ᱦᱚᱸ ᱢᱮᱱᱟᱜᱼᱟ ᱟᱱᱟ ᱴᱩᱨᱤᱥᱴ ᱯᱞᱮᱥ ᱦᱚᱸ ᱢᱮᱱᱟᱜᱼᱟ ᱱᱟᱦᱟᱜ, ᱟᱫᱚ ᱣᱟᱴᱟᱨ ᱯᱷᱚᱞ ᱠᱚᱦᱚᱸ ᱢᱮᱱᱟᱜᱼᱟ ᱥᱚᱵ ᱠᱤᱪᱷᱩ ᱜᱮ ᱢᱮᱱᱟᱜᱼᱟ ᱱᱟᱦᱟᱜ ᱩᱰᱟᱹᱜ ᱜᱟᱹᱰᱤ ᱠᱚ ᱮᱭᱟᱨᱯᱳᱨᱴ ᱠᱚ ᱱᱟᱦᱟᱜᱼᱼ ᱟᱨ ᱚᱱᱠᱟᱱ ᱥᱟᱱᱟᱢ ᱠᱤᱪᱷᱩ ᱜᱮ ᱢᱮᱱᱟᱜᱼᱟ ᱦᱳᱭ, ᱛᱟᱦᱚᱞᱮ ᱪᱮᱫ ᱞᱮᱠᱟ ᱯᱮ ᱟᱹᱭᱠᱟᱹᱣ ᱠᱮᱜᱼᱟ ᱟᱞᱮ ᱥᱮᱫ ᱦᱮᱡ ᱵᱟᱲᱟ ᱠᱟ ᱠᱟᱛᱮᱮᱫ ᱱᱟᱦᱱᱟᱜ
ᱦᱮ ᱟᱹᱰᱤ ᱱᱟᱯᱟᱭ ᱜᱮᱞᱮ ᱵᱩᱡᱽ ᱠᱮᱫᱟ ᱚᱱᱛᱮᱱᱟᱜ ᱫᱤᱥᱚᱢ ᱠᱚ᱾ ᱦᱮᱸ ᱟᱯᱮ ᱫᱚ ᱟᱞᱮ ᱥᱮᱫ ᱫᱚ ᱵᱟᱯᱮ ᱦᱮᱡ ᱵᱟᱲᱟ ᱟᱠᱟᱱᱟ
ᱟᱯᱮ ᱥᱮᱫ ᱫᱚ ᱱᱟᱦᱟᱜ ᱚᱱᱛᱮ ᱫᱚ ᱱᱟᱦᱟᱜ ᱤᱧ ᱫᱚ ᱵᱟᱹᱧ ᱥᱮᱱ ᱠᱟᱱᱟ ᱟᱹᱰᱤ ᱠᱚᱢ ᱜᱮ ᱱᱟᱦᱟᱜ ᱟᱨ ᱪᱟᱞᱟᱜᱼᱼ ᱛᱟᱦᱮᱱᱟ ᱠᱚ ᱚᱱᱛᱮ ᱨᱮᱜᱮ ᱢᱮᱱᱟᱜ ᱠᱚᱣᱟ ᱫᱟᱫᱟ ᱛᱟᱠᱚ ᱠᱚ ᱦᱩᱭᱩᱜᱼᱟ ᱫᱟᱫᱟ ᱛᱟᱠᱚ ᱠᱚ ᱢᱮᱱᱟᱜ ᱠᱚᱣᱟ ᱚᱱᱛᱮ ᱨᱮᱠᱚ ᱠᱟᱹᱢᱤ ᱛᱟᱦᱮᱱᱟ ᱮᱱ ᱚᱳᱭᱮᱥᱴ ᱵᱮᱝᱜᱚᱞ ᱯᱟᱦᱴᱟ ᱥᱮᱫ ᱨᱮᱜᱤ ᱚᱱᱟ ᱟᱱᱰᱟᱞ ᱥᱮᱫ ᱞᱮᱠᱟᱛ ᱛᱮ ᱚᱱᱟ ᱤᱭᱟᱹ ᱥᱮᱫ ᱞᱮᱠᱟᱛᱮ ᱱᱟᱦᱟᱜ
ᱦᱚᱸ ᱚ
ᱦᱳᱭ ᱟᱫᱚ ᱚᱸᱰᱮ ᱜᱮ ᱥᱮᱱ ᱵᱟᱲᱟ ᱦᱩᱭᱩᱜ ᱛᱟᱦᱮᱱᱟ ᱡᱚᱠᱷᱚᱱ ᱛᱚᱠᱷᱚᱱ ᱟᱫᱚ ᱱᱟᱜᱼᱼ ᱚᱱᱠᱟ ᱱᱤᱛᱳᱜ ᱫᱚ ᱵᱟᱝ ᱥᱮᱱ ᱦᱩᱭ ᱠᱟᱱᱟ ᱟᱭᱢᱟ ᱫᱤᱱ ᱛᱚᱠᱷᱚᱱ ᱱᱤᱭᱟᱹ ᱢᱟᱹᱦᱱᱟᱹ ᱫᱚ ᱵᱟᱝ ᱥᱮᱱ ᱦᱩᱭ ᱠᱟᱱᱟ ᱚᱱᱠᱟ ᱠᱟᱹᱢᱤ ᱠᱚ ᱵᱟᱝ ᱠᱟᱹᱢᱤ ᱦᱚᱨᱟ ᱠᱚ ᱵᱟᱝ ᱯᱟᱲᱟᱣ ᱠᱟᱱᱟ ᱱᱟᱦᱟᱜ ᱦᱳᱭ,
ᱫᱟᱜ ᱵᱟᱲᱟᱭ ᱫᱟᱭ
ᱟᱞᱮ ᱥᱮᱫ ᱫᱚ ᱦᱟᱸᱜ ᱴᱷᱤᱠ ᱴᱷᱟᱠ ᱜᱮ ᱫᱟᱜ ᱵᱟᱲᱟᱭ ᱮᱫᱟ ᱱᱤᱛᱚᱜ ᱫᱚ ᱦᱟᱸᱜ ᱪᱮᱫ ᱠᱚ ᱢᱮᱱ ᱞᱮᱠᱟ ᱚᱱᱮ ᱟᱭᱭᱩᱵ ᱵᱮᱞᱟ ᱚᱠᱛᱮ ᱜᱮ ᱱᱟ-ᱜ ᱚᱱᱮ ᱨᱚᱡᱮᱹ ᱦᱤᱞᱳᱜ ᱮ ᱫᱟᱜ ᱮᱫ ᱠᱟᱱ ᱛᱟᱦᱮᱱᱟ ᱵᱟᱨ ᱟ ᱜᱷᱚᱱᱴᱟ ᱠᱟᱛᱮᱫ ᱢᱤᱫ ᱜᱷᱚᱱᱴᱟ ᱠᱟᱛᱮᱫ ᱟᱫᱚ ᱛᱤᱦᱤᱧ ᱫᱚ ᱱᱟᱦᱟᱜ ᱵᱟᱭ ᱫᱟᱜ ᱠᱟᱜᱼᱟ ᱛᱤᱦᱤᱧ ᱫᱚ ᱢᱳᱥᱟᱢ ᱢᱚᱱᱮ ᱠᱤᱞᱤᱭᱟᱨ ᱧᱚᱜ ᱜᱮᱭᱟ᱾ ᱦᱳᱭ ᱟᱨ ᱟᱯᱮ ᱥᱮᱫ ᱠᱚᱫᱚ ᱱᱚᱣᱟ ᱫᱟᱜ ᱡᱟᱹᱯᱩᱫ ᱠᱚᱫᱚ ᱪᱮᱫ ᱞᱮᱠᱟ
ᱚᱱᱮ ᱚᱱᱠᱟ ᱞᱤᱧ ᱞᱟᱹᱭ ᱠᱮᱫ ᱫᱚ ᱨᱤᱢᱤᱞ ᱜᱮ ᱨᱤᱢᱤᱞ ᱮᱫᱟ ᱫᱟᱜ ᱫᱚ ᱵᱟᱭ ᱡᱟᱹᱲᱤᱭᱮᱫᱟ ᱱᱤᱛᱳ ᱫᱚ
ᱦᱳᱭ
ᱦᱳᱭ ᱦᱳᱭ ᱾
ᱦᱳᱭ ᱦᱳᱭ, ᱟᱫᱚ ᱱᱟᱦᱟᱜ ᱪᱮᱫ ᱠᱚ ᱢᱮᱱ ᱞᱮᱠᱟ ᱱᱚᱜᱼᱚᱭ ᱦᱳᱭ ᱟᱞᱮ ᱦᱚᱸ ᱨᱚᱦᱚᱭ ᱵᱟᱲᱟᱭ ᱨᱚᱦᱚᱭ ᱵᱟᱲᱟ ᱜᱮᱭᱟᱞᱮ, ᱟᱛᱩ ᱫᱤᱥᱚᱢ ᱨᱮᱫᱚ ᱱᱟᱦᱟᱜ ᱟᱫᱚ ᱪᱟᱥᱵᱟᱥ ᱠᱚᱫᱚ ᱱᱟᱦᱟᱜ ᱱᱚᱜᱼᱚᱭ ᱮᱛᱚᱦᱚᱵ ᱠᱟᱱ ᱜᱮᱭᱟ ᱱᱚᱜᱼᱚᱭ, ᱟᱫᱚ ᱨᱚᱦᱚᱭ ᱠᱚᱫᱚ ᱱᱟᱦᱟᱜ ᱟᱹᱣᱨᱤᱭᱟᱜ ᱱᱟᱦᱟᱜ ᱟᱹᱣᱨᱤ ᱞᱟᱹᱴᱩᱣᱟᱜ᱾
ᱢᱟᱱᱮ ᱟᱯᱮ ᱚᱱᱛᱮ ᱨᱮᱦᱚᱸ ᱵᱩᱫ ᱠᱚ ᱦᱮᱱᱟᱜ ᱜᱮᱭᱟ?
ᱦᱮᱸ ᱵᱩᱫ
ᱚ ᱦᱮᱸ ᱢᱟᱱᱮ ᱵᱚᱫ ᱢᱟᱱᱮ ᱵᱟᱹᱭᱦᱟᱹᱲ ᱡᱟᱛᱮ ᱵᱚᱞᱮ,
ᱚ ᱦᱮᱸ ᱦᱮᱸ ᱠᱷᱮᱛ ᱵᱟᱹᱭᱦᱟᱹᱲ ᱪᱟᱥ ᱠᱚ ᱢᱮᱱᱟᱜ ᱜᱮᱭᱟ ᱦᱳᱭ ᱦᱳᱭ ᱦᱳᱭ ᱢᱮᱱᱟᱜ ᱜᱮᱭᱟ ᱱᱟᱜ ᱟᱹᱛᱩ ᱫᱤᱥᱚᱢ ᱨᱮᱫᱚ ᱱᱟᱦᱟᱜ ᱠᱟᱡᱟᱠ ᱜᱮ ᱢᱮᱱᱟᱜᱼᱟ᱾ ᱦᱳᱭ ᱟᱫᱚ ᱱᱮᱛᱟᱨ ᱢᱟ ᱚᱱᱟ ᱥᱟᱵ ᱰᱟᱝᱨᱟ ᱜᱟᱹᱭ ᱠᱚ ᱠᱚᱢᱟ ᱱᱟᱦᱟᱜ ᱟᱹᱰᱤ ᱠᱚᱢ ᱜᱮᱵᱚᱱ ᱵᱮᱵᱷᱟᱦᱟᱨ ᱮᱫ ᱠᱚᱣᱟ᱾ ᱟᱫᱚ ᱱᱮᱛᱟᱨ ᱢᱟ ᱱᱟᱦᱟᱜ ᱱᱩᱠᱩ ᱜᱟᱹᱰᱤ ᱜᱟᱹᱰᱤ ᱜᱷᱚᱲᱟ ᱠᱚ ᱱᱚᱣᱟ ᱴᱮᱠᱴᱚᱨ ᱠᱚᱛᱮ ᱜᱮ ᱢᱮᱥᱤᱱ ᱠᱚᱛᱮ ᱛᱮᱱᱟᱜ ᱥᱤᱜ ᱠᱟᱱᱟ ᱛᱚ ᱱᱮᱛᱟᱨ ᱢᱟ ᱱᱟᱜ ᱦᱳᱭ᱾
ᱟᱯᱮ ᱥᱮᱫ ᱫᱚ ᱪᱮᱫ ᱛᱮᱯᱮ ᱥᱤᱭᱳᱜ ᱠᱟᱱᱟ ᱰᱟᱹᱝᱨᱤ ᱢᱟᱱᱮ ᱱᱟᱦᱮᱞ ᱠᱟᱛᱮ ᱥᱮ ᱰᱟᱹᱝᱨᱤ ᱠᱚᱛᱮ? ᱚᱭ ᱤᱭᱟ ᱜᱟᱹᱰᱤ
ᱦᱳᱭ ᱟᱞᱮ ᱥᱮᱫ ᱫᱚ ᱱᱟᱦᱟᱜ ᱱᱚᱣᱟ ᱜᱟᱹᱰᱤ ᱠᱚᱛᱮ ᱜᱮ ᱥᱤᱭᱚᱜ ᱠᱚᱫᱚ ᱦᱩᱭᱩᱜ ᱠᱟᱱᱟ ᱱᱚᱣᱟ ᱴᱨᱮᱠ- ᱠᱴᱟᱨ ᱠᱚᱛᱮ ᱜᱮ, ᱟᱨ ᱧᱮᱞᱮᱫ ᱠᱟᱱᱟ ᱵᱚᱱ ᱵᱟᱹᱭ ᱵᱟᱹᱭᱛᱮ ᱱᱤᱛᱚᱜ ᱫᱚ ᱜᱟᱹᱭ ᱰᱟᱝᱨᱟ ᱠᱚᱦᱚᱸ ᱠᱚ ᱜᱩᱯᱤ ᱠᱚ ᱦᱚᱲ ᱠᱚ ᱵᱟᱠᱚ ᱧᱟᱢᱚᱜ ᱠᱟᱱᱟ ᱾ ᱟᱛᱳ ᱠᱚᱨᱮ ᱦᱚᱸ ᱥᱮ ᱦᱟᱲᱟᱢ ᱵ ᱛᱤᱱᱟᱹᱜ ᱮᱢ ᱠᱚᱥᱴᱚᱭᱮᱭᱟ ᱟᱫᱚ ᱚᱱᱟ ᱤᱭᱟᱹᱛᱮ ᱢᱮᱥᱤᱱ ᱴᱠ ᱴᱮᱠᱴᱟᱨ ᱛᱮᱜᱮ ᱤᱭᱟᱹ ᱦᱩᱭᱩᱜ ᱠᱟᱱᱟ ᱥᱤ ᱠᱚᱫᱚ ᱦᱩᱭᱩᱜ ᱠᱟᱱᱟ ᱱᱟ᱾ ᱟᱨ ᱟᱯᱮ ᱥᱮᱫ ᱫᱚ?
ᱟᱞᱮ ᱥᱮᱫ ᱫᱚ ᱟᱞᱮ ᱟᱞᱮᱨᱮᱱ ᱜᱮ ᱰᱟᱹᱝᱨᱤ ᱠᱚ ᱦᱮᱱᱟᱜ ᱠᱚᱣᱟ ᱛᱚ ᱟᱫᱚ ᱱᱟᱦᱮᱞ ᱠᱚ ᱦᱮᱱᱟᱜ ᱛᱟᱞᱮᱭᱟ ᱱᱟᱱᱟᱜ ᱟᱫᱚ ᱚᱱᱟ ᱠᱚᱫᱚ ᱵᱟᱞᱮ ᱚᱥᱩᱵᱤᱫᱟᱜᱼᱟ, ᱟᱫᱚ ᱦᱟᱱᱮ ᱢᱟᱨᱟᱝ ᱢᱟᱨᱟᱝ ᱠᱷᱮᱛ ᱠᱚᱜᱮ ᱚᱱᱟ ᱩᱱᱠᱩ ᱜᱮ ᱟᱫᱚ ᱴᱨᱟᱠᱴᱟᱨ ᱠᱚᱛᱮ ᱥᱤ ᱵᱟᱲᱟ ᱦᱩᱭᱩᱜᱼᱟ᱾ ᱟᱨ ᱛᱤᱱᱟᱹᱜ ᱫᱚ ᱱᱤᱛᱳᱜ ᱱᱤᱛᱳᱜ ᱡᱚᱠᱷᱚᱱ ᱦᱮᱡ ᱟᱠᱟᱱᱟ ᱴᱨᱟᱠᱴᱟᱨ ᱠᱚ, ᱟᱫᱚ ᱪᱮᱫᱟᱜ ᱰᱟᱹᱝᱨᱤ ᱠᱚ ᱤᱱᱟᱹᱢ ᱠᱷᱟᱴᱟᱣ ᱦᱚᱪᱚ ᱠᱚᱣᱟ ᱦᱮᱸ ᱥᱮ᱾ ᱟᱫᱚ ᱠᱟᱹᱴᱤᱡ ᱠᱟᱹᱴᱤᱡ ᱴᱩᱠ ᱴᱟᱠ ᱡᱚᱛᱚ ᱦᱚᱲ
ᱛᱟᱦᱚᱞᱮ ᱦᱩᱲᱩ ᱨᱚᱦᱚᱭ ᱠᱚᱫᱚ ᱟᱢᱫᱢ ᱪᱟᱞᱟᱜ ᱛᱟᱦᱮᱱᱟ ᱥᱮ ᱵᱟᱝ?
ᱦᱮᱸ ᱪᱮᱫᱟᱜ ᱵᱟᱝ᱾ ᱠᱟᱹᱴᱤᱡ ᱠᱷᱚᱱᱟᱜ ᱦᱩᱲᱩ ᱨᱚᱦᱚᱭ ᱨᱚᱦᱚᱭ ᱛᱮᱞᱮ ᱦᱟᱨᱟᱭᱮᱱᱟ᱾ ᱦᱮᱸ ᱵᱟᱢ ᱪᱮᱥ ᱞᱮᱠᱷᱟᱱ ᱛᱚ ᱵᱟᱝ ᱜᱟᱱᱚᱜᱼᱟ ᱱᱮᱛᱟᱨ ᱢᱟ,
ᱠᱟᱹᱢᱤ ᱫᱤᱱ ᱫᱚ ᱱᱟᱦᱟᱜ ᱟᱹᱰᱤ ᱨᱟᱹᱥᱠᱟᱹᱜᱮ ᱵᱩᱡᱷᱟᱹᱜᱼᱟ ᱱᱟᱦᱟᱜ᱾ ᱠᱷᱮᱛ ᱠᱚᱥᱮᱫ ᱜᱮ ᱫᱟᱠᱟ ᱠᱚ ᱡᱚᱢ ᱦᱩᱭᱩᱜᱼᱟ ᱟᱨ ᱠᱷᱮᱛ ᱠᱚᱥᱮᱫ ᱫᱟᱠᱟ ᱩᱛᱩ ᱠᱚ ᱟᱹᱰᱤ ᱥᱤᱵᱤᱞᱤ
ᱦᱚᱭ ᱟᱨ ᱢᱤᱫ ᱱᱤᱛᱟᱜ ᱫᱤᱱ ᱜᱮ ᱵᱮᱥᱤ ᱵᱷᱟᱜᱤ ᱵᱩᱡᱷᱟᱹᱜᱼᱟ ᱚᱱᱮ ᱫᱟᱜ ᱡᱟᱹᱯᱩᱫ ᱨᱮ ᱞᱚᱦᱚᱫ ᱞᱚᱦᱚᱫ ᱛᱮ ᱦᱩᱲᱩ ᱨᱚᱦᱚᱭ ᱦᱩᱭᱩᱜᱼᱟ᱾ ᱚᱱᱠᱟ ᱪᱷᱟᱛᱟ ᱟᱛᱮᱜ ᱜᱮ ᱫᱟᱠᱟ ᱠᱚ ᱡᱚᱢ ᱦᱩᱭᱩᱜᱼᱟ ᱟᱲᱮ ᱠᱚᱨᱮ ᱫᱩᱲᱩᱵ ᱟᱛᱮᱜ ᱦᱳᱭ᱾
ᱦᱳᱭ ᱟᱫᱚ ᱱᱮᱛᱟᱨ ᱫᱤᱱ ᱫᱚ ᱱᱟᱦᱟᱜ ᱛᱷᱚᱲᱟᱜᱟᱱ ᱟᱵᱚ ᱤᱭᱟᱹ ᱱᱤᱭᱟᱹ ᱥᱚᱢᱚᱭ ᱢᱟᱱᱮ ᱫᱩ ᱦᱟᱡᱟᱨ ᱪᱷᱚᱵᱤᱥ ᱨᱮ ᱮᱱᱛᱮ ᱱᱮᱥ ᱫᱚ ᱱᱟᱦᱟᱜ ᱦᱩᱰᱩᱨ ᱵᱤᱡᱽᱞᱤ ᱠᱚ ᱱᱟᱦᱟᱜ ᱟᱹᱰᱤ ᱱᱮᱛᱟᱨ ᱫᱚ ᱱᱟᱦᱟᱜ ᱟᱹᱰᱤ ᱡᱟᱹᱥᱛᱤ ᱦᱩᱰᱩᱨ ᱵᱤᱡᱽᱞᱤᱭᱮᱫ ᱠᱟᱱᱟ, ᱱᱚᱣᱟ ᱠᱷᱚᱱ ᱢᱟᱲᱟᱝ ᱫᱚ ᱱᱟᱦᱟᱜ ᱚᱠᱟ ᱫᱚ ᱵᱟᱝ ᱦᱩᱭᱩᱜ ᱠᱟᱱ ᱛᱟᱦᱮᱱᱟ᱾
ᱟᱨ ᱱᱮᱛᱟᱨ ᱢᱟ ᱩᱱᱟᱹᱜ ᱫᱟᱜ ᱦᱚᱸ ᱵᱟᱭ ᱡᱟᱹᱲᱤᱭᱮᱫᱟ ᱚᱱᱠᱟ ᱵᱟᱝ ᱵᱩᱡᱷᱟᱹᱜ ᱠᱟᱱᱟ ᱟᱥᱟᱲ ᱵᱚᱸᱜᱟ ᱞᱮᱠᱟ ᱢᱟ᱾ ᱟᱞᱮᱥᱮᱫ ᱢᱟ ᱤᱱᱟᱹᱜ ᱫᱟᱜ ᱦᱚᱸ ᱵᱟᱭ ᱫᱟᱜ ᱡᱟᱹᱯᱩᱫ ᱫᱟ, ᱞᱟᱦᱟᱛᱮ ᱪᱮᱫ ᱞᱮᱠᱟ ᱫᱟᱜ ᱡᱟᱹᱯᱩᱫ ᱚᱱᱠᱟ ᱫᱚ ᱱᱮᱛᱟᱨ ᱵᱟᱭ ᱫᱮᱠᱟᱭ ᱮᱫᱟᱭ ᱦᱩᱸ ᱟᱯᱮ ᱥᱮᱫ ᱫᱚ ᱫᱚᱢᱮ ᱡᱟᱹᱯᱩᱫᱼᱼ ᱜᱮ ᱫᱮᱠᱷᱟ ᱫᱟᱭ ᱥᱮ ᱪᱮᱫ?
ᱟᱞᱮ ᱥᱮᱫ ᱫᱚ ᱱᱟᱦᱟᱜ ᱫᱚᱢᱮ ᱜᱮ ᱡᱟᱹᱯᱩᱫ ᱮᱫᱟ ᱱᱟᱦᱟᱜ ᱟᱫᱚ ᱠᱟᱹᱢᱤ ᱠᱚ ᱱᱟᱜ ᱟᱞᱮ ᱮᱛᱚᱦᱚᱵᱼᱟ ᱱᱤᱛᱚᱜ ᱫᱚ ᱟᱫᱚ ᱟᱯᱷᱚᱨ ᱠᱚ ᱱᱟᱜ ᱴᱷᱤᱠ ᱜᱮ ᱞᱟᱹᱴᱩᱜ ᱠᱟᱱᱟ ᱵᱟᱹᱭ ᱵᱟᱹᱭ ᱛᱮ ᱟᱫᱚ ᱱᱟᱦᱟᱜᱼᱼ
ᱛᱟᱦᱚᱞᱮ ᱟᱵᱤᱱ ᱫᱚ ᱱᱟᱦᱮᱞ ᱥᱮ ᱥᱤᱭᱚᱜ ᱠᱚ ᱵᱤᱱ ᱵᱟᱰᱟᱭᱟ ᱥᱮ ᱵᱟᱝ?
ᱨᱚᱦᱚᱭ ᱠᱚ ᱦᱚᱸ ᱱᱟᱦᱟᱜ ᱦᱳᱭ ᱟᱹᱰᱤ ᱵᱟᱰᱟᱭ ᱜᱮ ᱵᱟᱰᱟᱭ ᱜᱮᱭᱟ ᱞᱤᱧ ᱟᱵᱚᱣᱟᱜ ᱠᱟᱱᱟ ᱱᱚᱣᱟ ᱫᱚ ᱮᱱᱛᱮᱫ ᱪᱟᱥ ᱠᱟᱹᱢᱤ ᱫᱚ ᱟᱵᱚ ᱦᱚᱲ ᱦᱚᱯᱚᱱᱟᱜ ᱠᱟᱱᱟ ᱡᱚᱫᱤ ᱵᱟᱢ ᱥᱮᱬᱟ ᱠᱟᱜ ᱠᱷᱟᱡ ᱫᱚᱼᱼ
ᱦᱮᱸ ᱦᱮᱸ ᱵᱟᱝ ᱠᱷᱟᱱ ᱚᱱᱟ ᱜᱮᱛᱚ ᱡᱚᱢᱟᱢ ᱪᱮᱫ ᱢᱤᱫ ᱫᱤᱱ ᱵᱟᱝ ᱢᱤᱫ ᱫᱤᱱ
ᱩᱛᱩ ᱩᱛᱩ ᱠᱚ ᱥᱚᱸᱜᱮ ᱦᱩᱭᱩᱜᱼᱟ᱾
ᱟᱪᱪᱷᱟ ᱦᱚᱭ ᱦᱚᱭ ᱦᱚᱭ ᱛᱟᱦᱞᱮ ᱚᱲᱟᱜ ᱠᱚ ᱨᱮ ᱫᱚ ᱚᱠᱚᱭ ᱠᱚ ᱦᱮᱱᱟᱜ ᱠᱚᱣᱟ?
ᱦᱳᱭ ᱚᱲᱟᱜ ᱠᱚ ᱨᱮ ᱫᱚ ᱱᱟᱦᱟᱜ ᱢᱮᱱᱟᱜ ᱠᱚ ᱜᱮᱭᱟ ᱟᱞᱮ ᱢᱚᱬᱮ ᱦᱚᱲ ᱜᱟᱱ ᱢᱮᱱᱟᱜ ᱞᱮᱭᱟ ᱚᱲᱟᱜ ᱠᱚ ᱨᱮ ᱫᱚ ᱦᱳᱭ᱾
ᱚ ᱦᱮᱸ ᱡᱚᱛᱚ ᱱᱟᱯᱟᱭ ᱜᱮᱭᱟ ᱠᱚ?
ᱦᱚᱭ ᱡᱚᱛᱚ ᱠᱚ ᱱᱟᱯᱟᱭᱟ ᱥᱚᱵ ᱦᱚᱲ ᱜᱮ ᱟᱨ ᱥᱚᱵ ᱦᱚᱲ ᱜᱮᱠᱚ ᱥᱚᱵ ᱠᱚ ᱴᱷᱤᱠ ᱠᱟᱱ ᱜᱮᱭᱟ ᱵᱮᱥ ᱜᱮᱭᱟ ᱠᱚ ᱱᱤᱭᱟᱹ ᱛᱟᱠ ᱫᱚ ᱡᱚᱛᱚ ᱦᱚᱲ ᱜᱮᱞᱮ ᱢᱚᱸᱡᱽ ᱜᱮᱭᱟ᱾ ᱟᱨ ᱟᱯᱮ ᱜᱮ ᱟᱯᱮ ᱜᱮ ᱛᱤᱱᱟᱹᱜ ᱦᱚᱲ ᱢᱮᱱᱟᱜ ᱯᱮᱭᱟ?
ᱟᱞᱮ ᱦᱚᱸ ᱱᱚᱝᱠᱟ ᱯᱩᱱ ᱦᱚᱲ ᱜᱮ ᱦᱮᱱᱟᱜ ᱞᱮᱭᱟ ᱟᱞᱮ ᱜᱮ ᱦᱚᱸ
ᱦᱚᱭ
ᱟᱪᱪᱷᱟ ᱟᱪᱪᱷᱟ ᱥᱚᱵ ᱵᱷᱟᱜᱤ ᱜᱮᱭᱟ᱾
ᱦᱚᱸ ᱦᱚᱸ ᱱᱟᱯᱟᱭ ᱜᱮᱭᱟ ᱞᱮ ᱱᱤᱛᱚᱜ ᱫᱚ ᱟᱫᱚ ᱫᱟᱜ ᱡᱟᱹᱲᱤ ᱞᱮᱠᱷᱟᱱ ᱜᱮ ᱱᱟᱦᱟᱜ ᱟᱫᱚ ᱚᱥᱩᱵᱤᱫᱟ ᱜᱮᱞᱮ ᱛᱟᱦᱮᱱ ᱜᱮᱭᱟ᱾ ᱪᱮᱫᱟᱜ ᱥᱮ ᱦᱟᱱᱮ ᱨᱟᱹᱯᱩᱫ ᱨᱟᱹᱯᱩᱫ ᱚᱲᱟᱜ ᱛᱟᱞᱮ ᱛᱚ ᱟᱫᱚ ᱜᱚᱴᱟ ᱜᱮ ᱫᱟᱜ ᱡᱚᱨᱚᱜ ᱫᱚ ᱫᱟᱜ ᱞᱮᱱ ᱠᱷᱟᱱ ᱜᱮ ᱟᱫᱚ ᱦᱟᱸᱰᱮ ᱠᱚᱪᱟ ᱠᱚᱪᱟ ᱞᱮ ᱩᱠᱩ ᱵᱟᱲᱟᱜᱼᱟ᱾ ᱫᱩᱲᱩᱵ ᱠᱚᱜ ᱟᱞᱮ ᱪᱤᱠᱟᱭᱟᱢ ᱦᱮᱸ
ᱚ
ᱫᱟᱜ ᱡᱟᱹᱯᱩᱫ ᱢᱟ ᱜᱚᱴᱟ ᱚᱲᱟᱜ ᱵᱷᱩᱜᱟᱜ ᱜᱮ ᱠᱷᱟᱱ ᱦᱮᱸ
ᱦᱳᱭ ᱱᱮᱛᱟᱨ ᱫᱤᱱ ᱫᱚ ᱟᱫᱚ ᱪᱮᱫ ᱠᱚ ᱢᱮᱱ ᱞᱮᱠᱟ ᱚᱱᱮ ᱠᱚ ᱢᱮᱱ ᱠᱟᱜ ᱞᱮᱠᱟ ᱵᱩᱜᱟᱹᱜᱼ ᱵᱩᱜᱟᱹᱜ ᱚᱲᱟᱜ ᱥᱮ ᱡᱟᱦᱟᱱᱟᱜ ᱢᱟᱱᱮ ᱤᱭᱟᱹ ᱚᱲᱟᱜ ᱨᱮᱦᱚᱸ ᱢᱚᱛᱞᱚᱵ ᱱᱟᱪᱟᱨ ᱦᱚᱲ ᱠᱟᱱᱟ ᱵᱚᱱ ᱡᱚᱛᱚ ᱦᱚᱲᱟᱜ ᱜᱮ ᱚᱱᱠᱟ ᱜᱮ ᱢᱮᱱᱟᱜᱼᱟ ᱟᱫᱚ ᱚᱱᱮ ᱠᱚ ᱢᱮᱱ ᱠᱟᱜ ᱞᱮᱠᱟ ᱛᱷᱚᱲᱟ ᱵᱚᱱ ᱡᱩᱛ ᱛᱟ ᱚᱱᱠᱟ ᱠᱟᱛᱮᱜ ᱜᱮ ᱡᱟᱹᱥ ᱪᱮᱫ ᱠᱷᱚᱡ ᱜᱮ ᱠᱟᱹᱣᱰᱤ ᱠᱚ ᱟᱨᱡᱟᱣ ᱠᱟᱛᱮ ᱢᱮ ᱟᱨ ᱟᱵᱚᱣᱟᱜ ᱟᱵᱚᱣᱟᱜ ᱪᱮᱫ ᱠᱚ? ᱟᱵᱚᱣᱟᱜ ᱥᱩᱞᱩᱠ ᱥᱚᱝᱥᱟᱨ ᱜᱷᱟᱨᱚᱸᱡᱽ ᱡᱮ ᱢᱟᱱᱮ ᱨᱟᱹᱥᱠᱟᱹ ᱵᱚᱱ ᱟᱜᱩᱭᱟ᱾ ᱡᱮᱢᱚᱱ ᱢᱚᱸᱡᱽ ᱵᱚᱱ ᱛᱟᱦᱮᱸ ᱫᱟᱲᱮᱭᱟᱜ ᱦᱳᱭ ᱥᱮ ᱵᱟᱝ ᱦᱩᱸ
ᱦᱩᱸ ᱦᱩᱸ ᱦᱚᱭ ᱦᱚᱭ
ᱦᱚᱭ ᱟᱫᱚ ᱠᱚ ᱚᱱᱮ ᱠᱚ ᱢᱮᱱ ᱠᱟᱜ ᱞᱮᱠᱟ
ᱦᱩᱸ
ᱢᱟᱱᱮ ᱫᱩᱱᱤᱭᱟᱹ ᱨᱮᱫᱚ ᱡᱚᱛᱚ ᱦᱚᱲ ᱫᱚ ᱟᱵᱚ ᱵᱚ ᱦᱩᱫᱤᱥᱟ ᱵᱚᱞᱮ ᱥᱤᱥᱟᱹ ᱟᱱ ᱚᱲᱟᱜ ᱨᱮ ᱱᱚᱸᱰᱮ ᱠᱷᱚᱡ ᱮᱢ ᱧᱮᱞᱭᱟ ᱟᱫᱚᱢ ᱢᱮᱱᱟ ᱥᱤᱥᱟᱹ ᱚᱲᱟᱜ ᱛᱟᱦᱮᱱ ᱚᱲᱟᱜ ᱨᱮᱱ ᱦᱚᱲ ᱠᱩᱥᱤ ᱪᱚ ᱢᱮᱱᱟᱭᱟ ᱩᱱᱤ ᱢᱮᱱ ᱠᱷᱟᱱ ᱩᱱᱤ ᱥᱩᱨ ᱨᱮ ᱥᱮᱱ ᱠᱟᱛᱮᱢ ᱠᱩᱞᱤᱭ ᱮᱭᱟ ᱛᱚ ᱩᱱᱤ ᱦᱚᱸ ᱟᱭᱟᱜ ᱫᱩᱠᱮ ᱞᱟᱹᱭ ᱢᱟ ᱤᱧ ᱱᱚᱝᱠᱟ ᱱᱚᱝᱠᱟ ᱤᱧᱟᱹᱜ ᱯᱨᱚᱵᱚᱞᱮᱢ ᱢᱮᱱᱟᱜᱼᱟ ᱢᱟᱱᱮ ᱡᱟᱦᱟᱸᱭ ᱴᱟᱠᱟ ᱯᱚᱭᱥᱟ ᱛᱮ ᱵᱤᱥᱤ ᱢᱮᱱᱟᱜ ᱠᱚ ᱨᱮᱦᱚᱸ ᱩᱱᱠᱩᱣᱟᱜ ᱯᱨᱚᱵᱚᱞᱮᱢ ᱦᱚᱸ ᱛᱟᱦᱮᱱ ᱜᱮᱭᱟ ᱡᱮ ᱴᱟᱠᱟ ᱯᱚᱭᱥᱟ ᱵᱟᱝ ᱛᱮᱦᱮᱱ ᱨᱮᱦᱚᱸ ᱯᱨᱚᱵᱚᱞᱮᱢ ᱫᱚ ᱛᱮᱦᱮᱱ ᱜᱮᱭᱟ᱾ ᱢᱟᱱᱮ ᱱᱚᱣᱟ ᱡᱤᱱᱤᱥ ᱴᱟᱜ ᱫᱚ ᱛᱮᱦᱮᱱ ᱜᱮᱭᱟ ᱯᱨᱚᱵᱚᱞᱮᱢ ᱴᱟᱜ ᱫᱚ᱾ ᱦᱩᱸ᱾ ᱦᱳᱭ᱾
ᱴᱷᱤᱠ ᱜᱮᱭᱟ ᱛᱟᱦᱞᱮ ᱚᱠᱚᱛ ᱠᱚ ᱦᱩᱭᱮᱱ ᱫᱚ᱾
ᱦᱳᱭ ᱴᱷᱤᱠ᱾